ᱞᱳ
ᱦᱳᱭ ᱨᱚᱲ ᱵᱮᱱ ᱟᱸᱡᱚᱢ ᱧᱟᱢ ᱫᱟ?
ᱦᱮᱸ ᱟᱸᱡᱚᱢᱚᱜ ᱠᱟᱱᱟ᱾ᱟᱹᱞᱤᱧᱟᱜ ᱨᱚᱲ ᱟᱸᱡᱚᱢᱚᱜ ᱠᱟᱱᱟ?
ᱦᱳᱭ ᱦᱳᱭ ᱟᱸᱡᱚᱢᱚᱜ ᱠᱟᱱᱟ᱾
ᱚ ᱚᱱᱛᱮ ᱫᱚ ᱛᱟᱦᱞᱮ ᱪᱤᱠᱟᱹᱭ ᱫᱟ ᱵᱤᱱ?
ᱵᱳᱞᱛᱮ ᱢᱟᱴ ᱥᱮᱡ ᱦᱮᱡ ᱦᱳᱭ ᱠᱟᱱᱟ ᱱᱟᱥᱮ ᱠᱷᱮᱞ ᱦᱩᱭᱩᱜ ᱛᱮᱦᱮᱱᱟ, ᱢᱟ ᱛᱷᱟ ᱟᱵᱮᱱ ᱫᱚ ᱪᱮᱫ ᱵᱮᱱ ᱪᱤᱠᱟᱹᱭ ᱫᱟ?
ᱟᱹᱞᱤᱧ ᱦᱚᱸ ᱫᱩᱲᱩᱜ ᱠᱟᱱᱟᱞᱤᱧ ᱫᱟᱜ ᱢᱟ ᱞᱮ ᱥᱮᱫ ᱫᱚ ᱫᱟᱜ ᱮ ᱡᱚᱨᱚᱭ ᱫᱟ ᱱᱤᱛᱳᱜ ᱫᱚ ᱚᱱᱟ ᱫᱟᱜ ᱠᱚᱜᱮ ᱠᱚᱭᱚᱜ ᱵᱟᱲᱟ ᱦᱩᱭᱩᱜ ᱠᱟᱱᱟ᱾
ᱟᱞᱮ ᱥᱮᱡ ᱫᱚ ᱛᱤᱦᱤᱧ ᱫᱚ ᱵᱟᱭ ᱡᱟᱹᱲᱤᱭ ᱠᱟᱫᱟ ᱛᱤᱦᱤᱧ ᱫᱚ ᱦᱟᱸᱜ ᱟᱹᱰᱤ ᱥᱚᱠᱛᱚ ᱜᱮ ᱠᱮᱴᱮᱡ ᱥᱟᱦᱤᱡ ᱮ ᱥᱤᱛᱩᱝ ᱞᱫᱟ ᱛᱟᱯᱚᱨᱮ ᱱᱤᱛ ᱫᱚ ᱚᱝᱠᱟ ᱞᱮᱠᱟᱛᱮ ᱵᱟᱭ ᱥᱤᱛᱩᱝ ᱫᱟ ᱱᱤᱛ ᱫᱚ ᱦᱟᱜ ᱵᱮᱲᱟ ᱦᱟᱸᱪ ᱰᱩᱵᱩᱡ ᱮᱱᱛᱮ ᱴᱷᱟᱱᱰᱟ ᱴᱷᱟᱱᱰᱟ ᱵᱩᱡᱷᱟᱹᱜ ᱠᱟᱱᱟ ᱚᱱᱟᱛᱮ ᱢᱟᱴᱷ ᱥᱮᱡ ᱦᱮᱜ ᱦᱩᱭ ᱠᱟᱱᱟ᱾
ᱚᱻ ᱟᱞᱮᱥᱮᱜ ᱦᱚᱸ ᱛᱮᱦᱮᱧ ᱫᱚ ᱚᱝᱠᱟ ᱫᱟᱜ ᱫᱟᱭ ᱥᱤᱛᱩᱝ ᱮᱟᱭ ᱫᱟᱜ ᱫᱟᱭ ᱥᱤᱛᱩᱝ ᱫᱟᱭ, ᱢᱟᱱᱮ ᱡᱚᱠᱷᱚᱱᱮ ᱫᱟᱜ ᱫᱟ ᱵᱷᱟᱜᱮ ᱜᱮ ᱫᱟᱜ ᱫᱟᱭ ᱡᱚᱠᱷᱚᱱᱮ ᱥᱤᱛᱳᱝ ᱫᱟ ᱵᱷᱟᱜᱤ ᱜᱮ ᱥᱤᱛᱳᱝ ᱫᱟᱭ ᱟᱨᱠᱤ ᱛᱮᱦᱮᱧ ᱫᱚ᱾ ᱠᱟ ᱦᱩᱭᱱᱟ, ᱚᱝᱠᱟ ᱜᱮ ᱫᱟᱜ ᱵᱟᱲᱟᱭ ᱮᱫᱟᱭ᱾
ᱦᱩᱸ᱾
ᱩᱸ ᱟᱻ᱾
ᱨᱚᱦᱚᱭ ᱛᱚ, ᱱᱤᱛᱚᱜ ᱫᱚᱯᱮ ᱛᱤᱱ ᱡᱷᱟᱹᱞ ᱜᱚᱫ ᱠᱮᱭᱟ?
ᱨᱚᱦᱚᱭ ᱠᱟᱹᱢᱤ ᱫᱚ ᱠᱟᱹᱡ ᱞᱮ ᱞᱟᱦᱟ ᱜᱚᱜ ᱠᱟᱫᱟ᱾ ᱢᱟᱱᱮ ᱚᱠᱟ ᱠᱚᱨᱮ ᱫᱟᱜ ᱠᱟᱱᱟ, ᱚᱱᱟ ᱠᱚᱫᱚ ᱨᱮ ᱨᱟᱦᱟ ᱞᱟᱦᱟ ᱠᱟᱫᱟᱭ᱾ ᱱᱟᱱᱛᱮ ᱜᱷᱩᱴᱩ ᱥᱮᱫ ᱫᱚ ᱟᱹᱣᱨᱤᱭᱟᱜ-ᱟ᱾
ᱦᱳᱭ ᱦᱳᱭ, ᱟᱞᱮ ᱦᱚᱸ ᱱᱟᱯᱟᱭ ᱜᱮ ᱟᱫᱚ ᱩᱫ ᱠᱚ, ᱯᱩᱴᱠᱟᱹ ᱠᱚ ᱵᱟᱝ ᱯᱮ ᱧᱟᱢ ᱮᱫᱟ?
ᱧᱟᱢᱚᱜ ᱠᱟᱱ ᱜᱮᱭᱟ ᱠᱚ, ᱚᱝᱠᱟ ᱱᱮ ᱱᱤᱭᱟᱹ ᱫᱷᱟᱣ ᱫᱚ ᱩᱱᱟᱹᱜ ᱫᱚ ᱵᱟᱝ ᱜᱮᱠᱚ ᱡᱟᱱᱟᱢᱟ ᱠᱟᱱᱟ᱾ ᱩᱫ ᱠᱚᱫᱚ, ᱩᱫ ᱠᱚᱫᱚ ᱠᱚᱢ ᱢᱟᱱᱮ ᱩᱱᱤ ᱟᱹᱠᱷᱨᱤᱧ ᱞᱮᱠᱟ ᱫᱚ ᱵᱟᱠᱚ ᱧᱟᱢᱚᱜ ᱠᱟᱱᱟ ᱟᱹᱨᱠᱤ᱾ ᱡᱚᱢ ᱞᱮᱠᱟ ᱫᱚᱠᱚ ᱧᱟᱢᱚᱜ ᱠᱟᱱ ᱜᱮᱭᱟ᱾ ᱟᱫᱚ ᱥᱟᱹᱜᱤᱱ ᱜᱮ ᱛᱟᱞᱮᱭᱟ ᱛᱚ ᱵᱤᱨ, ᱟᱫᱚ ᱫᱤᱱᱟᱹᱢ ᱦᱤᱞᱚᱜ ᱫᱚ ᱵᱟᱝ ᱜᱮᱞᱮ ᱪᱟᱞᱟᱜᱼᱟ᱾
ᱢᱟᱡᱮ ᱥᱟᱡᱮ
ᱦᱮᱸ᱾
ᱟᱯᱮ ᱫᱚ?
ᱵᱟᱝ ᱚᱱᱠᱟ ᱞᱮᱠᱟ ᱫᱚ ᱟᱞᱮ ᱫᱚ ᱵᱩᱨᱩ ᱴᱚᱴᱷᱟ ᱠᱟᱱᱟ ᱞᱮ, ᱟᱫᱚ ᱚᱱᱠᱟ ᱞᱮᱠᱟ ᱯᱷᱩᱴᱠᱟ ᱫᱚ ᱟᱞᱮ ᱥᱮᱜ ᱫᱚ ᱵᱟᱝ ᱠᱚ ᱧᱟᱢᱚᱜ ᱜᱮᱭᱟ᱾ ᱟᱫᱚ ᱡᱟᱹᱥᱛᱤ ᱫᱚ ᱚᱱᱟ ᱩᱫ ᱠᱚᱜᱮ ᱡᱟᱹᱥᱛᱤ ᱞᱮ ᱧᱟᱢᱟ, ᱟᱞᱮᱥᱮᱫ ᱫᱚ᱾
ᱚ ᱵᱩᱱᱩᱢ ᱩᱫ ᱠᱚ᱾ ᱯᱟᱴᱠᱟᱣ ᱩᱫ ᱠᱚ, ᱠᱚ ᱞᱟᱹᱭ ᱮᱫᱟ ᱚᱱᱟ ᱩᱜ ᱠᱚ? ᱦᱮᱞᱳ?
ᱦᱳᱭ, ᱦᱳᱭ, ᱦᱳᱭ, ᱦᱳᱭ᱾
ᱦᱚᱸ᱾ ᱦᱚᱸ᱾
ᱟᱞᱮ ᱥᱮᱱ ᱚᱱᱠᱟ ᱯᱩᱴᱠᱟᱹ ᱯᱩᱴᱠᱟᱹ ᱠᱚᱫᱚ ᱚᱱᱠᱟ ᱡᱟᱹᱥᱛᱤ ᱵᱟᱝ ᱚᱢᱚᱱᱚᱜ ᱜᱮᱭᱟ᱾
ᱚ ᱛᱟᱦᱞᱮ ᱟᱯᱮ ᱚᱱᱛᱮ ᱫᱚ ᱢᱟᱜ ᱢᱚᱬᱮ ᱠᱚ ᱦᱩᱭᱩᱜ ᱜᱮᱭᱟ ᱥᱮ ᱵᱟᱝ ᱵᱟᱦᱟ ᱠᱚ? ᱥᱚᱦᱚᱨᱟᱭ
ᱦᱳᱭ ᱦᱳᱭ ᱫᱚ ᱦᱩᱭᱩᱜ ᱜᱮᱭᱟ᱾ ᱟᱫᱚ ᱟᱞᱮ ᱫᱚ ᱦᱟᱸᱜ ᱚᱱᱠᱟ ᱞᱮᱠᱟᱛᱮ ᱫᱚ ᱢᱟᱱᱮ ᱵᱟᱦᱟ ᱟᱨ ᱢᱟᱜ ᱢᱚᱬᱮ ᱢᱤᱜ ᱪᱮ ᱞᱮᱠᱟ ᱢᱟᱜ ᱢᱚᱬᱮ ᱫᱚ, ᱢᱟᱱᱮ ᱥᱩᱫᱩ ᱢᱟᱜ ᱢᱚᱬᱮ ᱫᱚ ᱵᱟᱝ ᱦᱩᱭᱩᱜ ᱜᱤᱭᱟ᱾
ᱳᱸ ᱛᱟᱦᱞᱮ ᱢᱟᱜ ᱢᱚᱬᱮ ᱫᱚ ᱪᱮᱜ ᱦᱳᱭᱳᱜ ᱜᱮᱛᱟ ᱯᱮᱭᱟ ᱥᱮ ᱯᱮ ᱯᱮ ᱵᱚᱪᱷᱚᱨ ᱯᱚᱨᱮ ᱥᱮ ᱢᱚᱬᱮ ᱵᱚᱪᱷᱚᱨ ᱯᱚᱨᱮ ᱥᱮ ᱪᱮᱫ
ᱢᱚᱬᱮ ᱢᱚᱬᱮ ᱵᱚᱪᱷᱚᱨ ᱯᱚᱨᱮ ᱟᱞᱮ ᱥᱮᱫ ᱫᱚ ᱢᱟᱜ ᱢᱚᱬᱮ ᱫᱚ ᱦᱩᱭᱩᱜ ᱜᱤᱭᱟ᱾
ᱚᱸ᱾
ᱟᱯᱮ ᱥᱮᱜ ᱜᱮ ᱪᱮᱫ ᱞᱮᱠᱟ? ᱦᱳᱭ ᱵᱟᱦᱟ ᱥᱟᱶᱛᱮ ᱵᱟᱦᱟ ᱦᱚᱸᱱᱟ ᱵᱟᱦᱟᱜᱼᱟ, ᱢᱟᱜ ᱢᱚᱬᱮ ᱦᱚᱞᱮ ᱢᱟᱜ ᱢᱚᱬᱮᱦᱟᱭᱟ ᱚᱱᱟ ᱵᱚᱪᱷᱚᱨ ᱨᱮᱜᱮ᱾
ᱚᱸ ᱢᱟᱱᱮ ᱢᱟᱱᱮ ᱵᱟᱦᱟ ᱦᱚᱸ ᱵᱚᱪᱷᱚᱨ ᱵᱚᱪᱷᱚᱨ ᱫᱚ ᱵᱟᱯᱮ ᱵᱟᱦᱟᱜ ᱜᱮᱭᱟ?
ᱵᱟᱝ ᱵᱟᱦᱟ ᱫᱚ ᱵᱚᱪᱷᱚᱨ ᱵᱚᱪᱷᱚᱨ ᱜᱮᱞᱮ ᱢᱚᱬᱮ ᱤᱭᱤᱭᱮᱹ ᱵᱟᱦᱟᱜ ᱜᱮᱭᱟ, ᱢᱟᱜ ᱢᱚᱬᱮ ᱫᱚ ᱢᱚᱬᱮ ᱵᱚᱪᱷᱚᱨ ᱯᱚᱨᱮ᱾ ᱟᱯᱮ ᱫᱚ ᱪᱮᱫ ᱞᱮᱠᱟ ᱟᱯᱮ ᱥᱮᱜ ᱫᱚ?
ᱟᱞᱮ ᱥᱮᱜ ᱫᱚ ᱯᱮ ᱵᱚᱪᱷᱚᱨ ᱯᱚᱨᱮ ᱢᱟᱜ ᱢᱚᱬᱮ ᱟᱞᱮ ᱫᱚ᱾
ᱚᱸᱻ ᱟᱨ ᱵᱟᱦᱟ ᱫᱚ?
ᱵᱟᱦᱟ ᱫᱚ ᱵᱚᱪᱷᱚᱨ ᱜᱮ᱾
ᱦᱩᱸ᱾
ᱚᱱᱛᱮ ᱛᱟᱦᱞᱮ ᱵᱟᱦᱟ ᱫᱚ ᱪᱮᱜᱠᱟ ᱯᱮ ᱢᱟᱱᱟᱣ ᱜᱤᱭᱟ?
ᱦᱳᱭ ᱱᱚᱛᱮ ᱨᱮᱫᱚ ᱢᱚᱴᱟ ᱢᱩᱴᱤ ᱵᱮᱥ ᱜᱮᱞᱮ ᱡᱟᱠ ᱡᱚᱢᱚᱠ ᱠᱟᱛᱮᱜ ᱜᱮᱞᱮ ᱢᱟᱱᱟᱣ ᱜᱮᱭᱟ᱾ ᱵᱟᱦᱟ ᱫᱳ ᱩᱸ ᱥᱚᱨᱦᱟᱭ ᱠᱚᱫᱚ ᱪᱮᱫ ᱞᱮᱠᱟ ᱦᱩᱭᱩᱜ ᱜᱮᱭᱟ ᱟᱯᱮ ᱥᱮᱜ?
ᱟᱥᱥᱟᱹ ᱦᱩᱭᱩᱜ ᱜᱮᱭᱟ ᱵᱮᱥᱛᱤ ᱦᱩᱭᱩᱜ ᱜᱤᱭᱟ ᱟᱫᱚ ᱥᱚᱦᱨᱟᱭ ᱫᱚ ᱢᱟᱨᱟᱝ ᱯᱚᱨᱚᱵᱽ ᱠᱟᱱ ᱛᱟᱵᱚᱱ ᱜᱤᱭᱟ,
ᱦᱳᱭ ᱦᱳᱭ ᱦᱳᱭ
ᱟᱫᱚ ᱵᱷᱟᱹᱜᱤ ᱜᱮ ᱵᱩᱡᱷᱟᱹᱜ ᱜᱮᱭᱟ ᱴᱷᱤᱠ ᱟᱨᱠᱤ ᱦᱳᱭᱳᱜ ᱜᱮᱭᱟ ᱴᱷᱤᱠ ᱴᱷᱟᱠ ᱜᱮ᱾
ᱩᱸ ᱛᱤᱱᱟᱹᱜ ᱜᱟᱱ ᱮᱱᱮᱡ ᱠᱚᱵᱮᱱ ᱮᱸ ᱮᱱᱮᱡ ᱠᱚᱵᱮᱱ ᱠᱩᱥᱤᱭᱟᱜ ᱜᱮᱭᱟ ᱥᱮᱨᱮᱧ ᱠᱚᱵᱮᱱ ᱠᱩᱥᱤᱭᱟᱜ ᱜᱮᱭᱟ? ᱪᱤᱜ ᱵᱮᱱ ᱞᱟᱹᱭᱟ?
ᱦᱮᱸ ᱠᱩᱥᱤ ᱜᱮ ᱦᱩᱭᱩᱜ-ᱟ ᱟᱵᱚᱱᱟᱜ ᱥᱮᱨᱮᱧ ᱠᱚ ᱮᱱᱮᱡ ᱠᱚᱫᱚ ᱵᱟᱝ ᱠᱩᱥᱤ ᱞᱮᱠᱷᱟᱱ ᱠᱤ ᱜᱟᱱᱚᱜ-ᱟ
ᱦᱳᱭ ᱦᱳᱭ ᱢᱳᱭ ᱟᱵᱟᱨ ᱱᱮᱛᱟᱨ ᱫᱚ ᱧᱮᱞᱚᱜ ᱠᱟᱱᱟ ᱟᱹᱰᱤ ᱟᱢᱫᱟ ᱜᱮ ᱦᱳᱭ ᱦᱳᱭ ᱞᱟᱹᱭᱵᱮᱱ ᱱᱮᱛᱟᱨ ᱫᱚ ᱧᱮᱞ ᱵᱮᱱ ᱦᱟᱜ ᱟᱢᱫᱟ ᱜᱟᱱ
ᱢᱟ ᱢᱟ ᱞᱮᱭᱵᱤᱱ ᱟᱹᱵᱤᱱ ᱜᱮ
ᱞᱟᱹᱭ ᱵᱮᱱ ᱢᱟ ᱟᱵᱮᱱ ᱜᱮ
ᱢᱟ ᱟᱹᱵᱤᱱ ᱜᱮ ᱞᱟᱹᱭ ᱵᱤᱱ ᱢᱤᱜ ᱥᱟᱶ ᱛᱮᱜᱮ ᱞᱟᱹᱭᱳᱜ ᱠᱟᱱᱟ
ᱟᱹᱰᱤ ᱟᱢᱫᱟ ᱜᱮ ᱢᱚᱰᱟᱱ ᱠᱷᱟᱹᱛᱤᱨᱟᱱᱛᱮ ᱟᱭ ᱟᱭᱢᱟ ᱜᱮ ᱮ ᱟᱵᱩᱨᱮᱱ ᱜᱤᱫᱽᱨᱟᱹ ᱠᱩ ᱚᱝᱠᱟ ᱞᱮᱠᱟ ᱵᱟᱝᱠᱩ ᱚᱱᱟᱨᱮ ᱵᱟᱠᱚ ᱯᱟᱴᱤᱥᱤᱯᱮᱴ ᱜᱮᱭᱟ ᱵᱟᱝᱠᱚ ᱠᱩᱥᱤᱭᱟᱜ ᱜᱮᱭᱟ ᱚᱱᱟ ᱵᱟᱨᱮᱛᱮ ᱟᱵᱮᱱ ᱪᱤᱜ ᱵᱮᱱ ᱞᱟᱹᱭᱟ?
ᱟᱹᱞᱤᱧ ᱫᱚᱞᱤᱧ ᱞᱟᱹᱭᱟ ᱱᱩᱝᱠᱩ ᱫᱚ ᱵᱟᱝ ᱠᱩᱥᱤ ᱠᱟᱛᱮ ᱪᱮᱫᱟᱜ ᱡᱮ ᱵᱟᱠᱚ ᱠᱩᱥᱤᱭᱟᱜ ᱠᱟᱱᱟ ᱟᱫᱚ ᱪᱮᱫ ᱛᱮᱵᱚᱱ ᱠᱩᱥᱤᱭᱟᱜ-ᱟ ᱟᱵᱚᱱᱟᱜ ᱱᱚᱣᱟ ᱫᱚ ᱴᱮᱰᱤᱥᱮᱱᱮᱞ ᱟᱵᱚᱱᱟᱜ ᱚᱱᱟ ᱮᱱᱮᱡ ᱥᱮᱨᱮᱱ ᱱᱚᱣᱟ ᱫᱚ ᱟᱵᱚᱱᱟᱜ ᱞᱟᱹᱠᱛᱤ ᱠᱟᱱ ᱜᱮᱭᱟ᱾ ᱱᱤᱛᱳᱜ ᱫᱚ ᱚᱞᱪᱤᱠᱤ ᱠᱚᱦᱚᱸ ᱟᱵᱚᱱᱟᱜ ᱯᱟᱲᱦᱟᱣ ᱞᱟᱹᱠᱛᱤ ᱠᱟᱱᱟ᱾ ᱢᱟᱱᱮ ᱮᱴᱟᱜ ᱯᱟᱲᱦᱟᱣ ᱠᱚ ᱯᱟᱲᱦᱟᱣ ᱠᱟᱛᱮᱜ ᱨᱮᱦᱚᱸ ᱟᱵᱚᱱᱟᱜ ᱱᱚᱣᱟ ᱠᱚᱫᱚ ᱟᱵᱚᱱᱟᱜ ᱜᱮ ᱞᱟᱹᱠᱛᱤ ᱠᱟᱱᱟ ᱟᱵᱚᱜᱮ ᱟᱵᱚ ᱡᱩᱫᱤ ᱵᱚᱱ ᱱᱚᱝᱠᱟ ᱟᱹᱲᱤᱥ ᱵᱷᱮᱡᱟᱨᱚᱜ-ᱟ ᱛᱟᱦ ᱞᱮ ᱪᱤᱠᱟᱹᱛᱮ ᱟᱵᱚ ᱫᱚ ᱱᱚᱝᱠᱟ ᱡᱷᱚᱛᱚ ᱦᱚᱲ ᱜᱮᱵᱚ ᱱᱚᱝᱠᱟ ᱞᱟᱦᱟᱛᱮ ᱡᱮᱢᱚᱱ ᱚᱠᱚᱭ ᱦᱚᱸ ᱵᱟᱠᱚ ᱵᱩᱡᱷᱟᱹᱣ ᱵᱚᱱᱟ ᱚᱠᱚᱭ ᱵᱟᱠᱚ ᱥᱚᱢᱢᱟᱱ ᱟᱵᱚᱱᱟ ᱟᱵᱚ ᱡᱩᱫᱤ ᱵᱚᱱ ᱱᱚᱝᱠᱟ ᱵᱟᱲᱟᱜ-ᱟ᱾
ᱦᱳᱭ ᱦᱳᱭ ᱧᱮᱞ ᱵᱮᱱ ᱟᱵᱚᱣᱟᱜ ᱫᱚ ᱚᱱᱟ ᱨᱮᱜᱮ ᱛᱟᱵᱚᱱ ᱟᱵᱚᱣᱟᱜ ᱩᱯᱨᱩᱢ ᱫᱚ᱾ ᱟᱵᱚᱣᱟᱜ ᱞᱟᱹᱭ ᱞᱟᱠᱪᱟᱨ ᱮᱱᱮᱡ ᱥᱮᱨᱮᱱ ᱟᱹᱞᱤᱪᱟᱹᱞᱤ ᱨᱮᱜᱮ ᱟᱵᱚᱞᱽ ᱫᱚ ᱦᱮᱸ ᱩᱯᱨᱩᱢ ᱢᱮᱱᱟᱜ ᱟᱠᱟᱫ ᱵᱚᱱᱟ ᱟᱵᱚ ᱥᱟᱱᱛᱟᱲ ᱦᱚᱯᱚᱱ ᱫᱚ,
ᱦᱳᱭ ᱦᱳᱭ
ᱪᱤ ᱫᱷᱩᱛᱤ ᱯᱟᱹᱧᱪᱤ ᱥᱟᱹᱲᱤ ᱡᱚᱛᱚ ᱠᱷᱚᱱᱟᱜ ᱟᱞᱟᱫᱟ,
ᱦᱳᱭ ᱟᱵᱚᱱᱟᱜ ᱫᱷᱩᱛᱤ ᱯᱟᱹᱧᱪᱤ ᱥᱟᱹᱲᱤ ᱵᱟᱠᱷᱟᱱ ᱫᱚ ᱵᱟᱝ ᱥᱚᱵᱷᱟ ᱵᱟᱭ ᱮᱢᱟ᱾ ᱯᱟᱹᱧᱪᱤ ᱥᱟᱹᱲᱤ ᱟᱨ ᱯᱟᱹᱧᱪᱤ ᱫᱷᱩᱛᱤ ᱠᱷᱟᱱᱜᱮ ᱟᱹᱰᱤ ᱪᱷᱟᱴ ᱜᱮ ᱵᱩᱡᱷᱟᱹᱜ-ᱟ᱾
ᱟᱫᱚ ᱚᱝᱠᱟᱮ ᱞᱮᱠᱟ ᱟᱵᱤᱱ ᱫᱚ ᱫᱤᱱᱟᱹᱢ ᱡᱤᱭᱚᱱ ᱨᱮ ᱪᱤᱫ ᱠᱩ ᱪᱮᱫ ᱠᱩ ᱫᱤᱱᱟᱹᱢ ᱫᱤᱱ ᱪᱮᱫ ᱠᱟᱹᱢᱤ ᱠᱚᱨᱮ ᱚᱱᱠᱟ ᱡᱚᱯᱲᱟᱣ ᱵᱮᱱ ᱛᱟᱦᱮᱱ ᱜᱮᱭᱟ ᱟᱹᱰᱤ ᱡᱟᱹᱥᱛᱤ?
ᱩᱢ ᱪᱮᱫ ᱫᱚᱞᱤᱧ ᱞᱟᱹᱭᱟ ᱚᱲᱟᱜ ᱠᱚᱨᱮ ᱜᱮ ᱟᱫᱚ ᱪᱮᱫ ᱫᱚ ᱟᱫᱚ ᱡᱚᱯᱲᱟᱢ ᱵᱚᱞᱛᱮ ᱫᱚ ᱚᱲᱟᱜ ᱠᱚᱨᱮ ᱜᱮ᱾ ᱟᱹᱵᱤᱱ?
ᱟᱹᱞᱤᱧ ᱦᱚᱸ ᱚᱱᱠᱟ ᱞᱮᱠᱟ ᱫᱚ ᱚᱲᱟᱜ ᱠᱚᱨᱮ ᱜᱮ᱾ ᱡᱚᱯᱲᱟᱣ ᱜᱮᱞᱤᱧ ᱛᱟᱦᱮᱱ ᱜᱮ ᱚᱲᱟᱜ ᱠᱷᱚᱱᱟᱜ ᱠᱟᱹᱢᱤ ᱠᱚᱨᱮ ᱛᱟᱯᱚᱨᱮ ᱚᱱᱠᱟ ᱱᱤᱛᱚᱜ ᱚᱞ ᱯᱟᱲᱦᱟᱣ ᱦᱟᱸ ᱡᱤᱭᱚᱱ ᱠᱟᱱᱟ ᱚᱞ ᱯᱟᱲᱦᱟᱜ ᱦᱩᱭᱩᱜ ᱠᱟᱱᱟ ᱠᱟᱹᱴᱤᱡ᱾
ᱦᱳᱭ ᱚᱵᱚᱥᱥᱳᱭ ᱛᱚ᱾
ᱦᱩᱸ᱾ ᱚᱞᱚᱜ ᱯᱟᱲᱦᱟᱣ ᱱᱤᱭᱟᱹ ᱮᱸᱜ ᱚᱠᱛᱚ ᱨᱮ ᱟᱹᱰᱤ ᱞᱟᱹᱠᱛᱤᱭᱟᱱᱟᱜ ᱠᱟᱱᱟ ᱠᱟᱨᱚᱱ ᱚᱞᱚᱜ ᱢᱮᱫ ᱢᱟᱨᱥᱟᱞ ᱵᱟᱝ ᱛᱟᱦᱮᱸᱱ ᱠᱷᱟᱡ ᱦᱮᱸ ᱧᱮᱞᱮᱫ ᱜᱮᱭᱟᱵᱤᱱ ᱛᱚ ᱱᱮᱛᱟᱨ ᱫᱚ ᱟᱹᱰᱤ ᱮᱸ ᱢᱚᱰᱟᱨᱱ ᱠᱟᱱᱛᱮ ᱚᱞᱚᱜ ᱯᱟᱲᱦᱟᱣ ᱫᱚ ᱟᱹᱰᱤ ᱞᱟᱹᱠᱛᱤ ᱭᱟᱱᱟᱜ ᱠᱟᱱᱟ ᱵᱟᱠᱷᱟᱱ ᱫᱚ ᱡᱤᱭᱚᱱ ᱨᱮ ᱟᱹᱰᱤ ᱜᱟᱱ ᱟᱱᱟᱴ ᱮᱴᱠᱮᱴᱚᱬᱮ ᱥᱤᱨᱡᱟᱹᱜ ᱠᱟᱱᱟ᱾
ᱦᱳᱭ ᱦᱳᱭ ᱚᱞᱦᱚᱜ ᱯᱟᱲᱦᱟᱣ ᱫᱚ ᱞᱟᱹᱠᱛᱤ ᱜᱮ ᱠᱟᱱᱟ᱾
ᱦᱩᱸ᱾
ᱟᱨ ᱱᱮᱛᱟᱨ ᱮᱢᱚᱱ ᱠᱚ ᱜᱤᱫᱽᱨᱟᱹ ᱠᱚᱠᱚ ᱤᱭᱟᱹᱭᱫᱟ ᱡᱮᱢᱚᱱ ᱞᱟᱦᱟ ᱛᱮ ᱡᱮᱢᱚᱱ ᱱᱤᱡᱮ ᱚᱲᱟᱜ ᱠᱷᱚᱱ ᱠᱚ ᱮᱢ ᱠᱮᱭᱟ ᱠᱟᱹᱴᱤᱡ ᱠᱟᱹᱴᱤᱡ ᱜᱤᱫᱽᱨᱟᱹ ᱠᱚ ᱞᱟᱦᱟ ᱛᱮᱠᱚ ᱞᱟᱹᱭ ᱠᱮᱭᱟ ᱡᱮ ᱠᱚ ᱚᱲᱟᱜ ᱠᱷᱚᱱ ᱠᱚ ᱵᱟᱯᱞᱟᱭᱮᱫ ᱠᱚᱣᱟ ᱠᱚ ᱤᱫᱤᱭᱮᱫ ᱠᱚᱣᱟ, ᱧᱮᱞ ᱧᱮᱯᱮᱞ ᱠᱟᱛᱮᱜ ᱜᱮ, ᱱᱤᱛᱚᱜ ᱫᱚ ᱡᱷᱚᱛᱚ ᱠᱟᱹᱴᱤᱡ ᱠᱟᱹᱴᱤᱡ ᱠᱩᱲᱤ ᱜᱤᱫᱽᱨᱟᱹ ᱠᱚᱜᱮ ᱠᱚᱲᱟ ᱜᱤᱫᱽᱨᱟᱹ ᱠᱚᱜᱮ ᱵᱟᱹᱦᱩ ᱡᱩᱱᱤᱡ ᱠᱟᱱᱟ ᱠᱚ ᱠᱚ ᱫᱟᱹᱲ ᱫᱟ ᱱᱮᱛᱟᱨ ᱜᱮ᱾ ᱟᱨ ᱡᱷᱚᱛᱚ ᱠᱚᱠᱚ ᱵᱟᱹᱜᱤᱭᱟᱜ ᱠᱟᱱᱟ ᱱᱟᱱᱛᱮ ᱨᱮᱜᱮ ᱛᱟᱭᱱᱚᱢ ᱥᱮᱫ ᱨᱮᱜᱮ᱾
ᱦᱳᱭ ᱚᱱᱠᱟ ᱫᱚ ᱵᱟᱝ ᱴᱷᱤᱠ ᱠᱟᱱᱟ ᱠᱟᱨᱚᱱ ᱮᱸ ᱟᱭᱩᱼᱵᱟᱵᱟ ᱦᱚᱸ ᱛᱷᱚᱲᱟ ᱠᱟᱹᱴᱤᱡ ᱮᱸ ᱥᱚᱪᱮᱛᱚᱱ ᱦᱩᱭᱩᱜᱼᱟ ᱠᱟᱨᱚᱱ ᱮᱸᱜ ᱚᱝᱠᱟ ᱞᱮᱠᱟᱱ ᱫᱚ ᱵᱟᱭ ᱟᱵᱚᱣᱟᱜ ᱥᱚᱢᱟᱡ ᱵᱟᱭ ᱞᱟᱦᱟ ᱫᱟᱲᱮᱭᱟᱜᱼᱟ᱾ ᱟᱹᱰᱤ ᱜᱟᱱ ᱮᱸᱴᱠᱮᱴᱚᱬᱮ ᱥᱤᱨᱡᱟᱹᱜᱼᱟ ᱵᱟᱦ ᱩᱱᱟᱹᱜ ᱮᱸ ᱩᱱᱟᱹᱜ ᱜᱮ ᱡᱩᱫᱤ ᱢᱟᱱᱮ ᱢᱟᱱᱮ ᱚᱱᱠᱟ ᱞᱮᱠᱟ ᱫᱚ ᱵᱟᱹᱦᱩ ᱡᱟᱣᱭᱚᱜ ᱜᱮᱭᱟ ᱜᱮᱭᱟ ᱵᱚᱱ ᱥᱮ ᱵᱟᱹᱦᱩ ᱡᱟᱶᱟᱭᱚᱜ ᱜᱮᱭᱟ, ᱜᱮᱭᱟᱛᱚ ᱩᱱᱟᱹᱜ ᱪᱟᱲ ᱫᱚ ᱪᱮᱫ ᱨᱮᱱᱟᱜ ᱩᱱᱟᱹᱜ ᱞᱚᱜᱚᱱ ᱫᱚ ᱪᱮᱫ ᱨᱮᱱᱟᱜ?
ᱚᱱᱟ ᱜᱮᱛᱚ᱾ ᱟᱫᱚ ᱟᱭᱳ ᱵᱟᱵᱟ ᱦᱚᱸᱛᱚ ᱠᱚ ᱪᱮᱥᱴᱟᱭᱫᱟ ᱡᱮ ᱵᱟᱝ ᱜᱮᱠᱚ ᱠᱚᱨᱟᱣᱟ ᱟᱫᱚ ᱩᱝ ᱠᱩ ᱡᱩᱫᱤ ᱟᱠᱚᱣᱟᱜ ᱢᱚᱱᱮᱨᱮ ᱚᱝᱠᱟ ᱡᱩᱫᱤ ᱠᱚ ᱠᱚᱨᱟᱣᱟ ᱟᱫᱚ ᱱᱩᱝᱠᱩ ᱦᱚᱸ ᱪᱮᱜ ᱮ ᱪᱤᱠᱟᱹ ᱫᱟᱲᱮᱭᱟᱜ-ᱟᱭ ᱟᱫᱚ᱾
ᱛᱟᱨᱯᱚᱨᱮ ᱱᱮᱛᱟᱨ ᱫᱚ ᱟᱹᱰᱤ ᱢᱟᱱᱮ ᱟᱹᱰᱤ ᱠᱟᱹ ᱢᱟᱱᱮ ᱟᱹᱰᱤ ᱠᱟᱹ ᱡᱮᱫᱤ ᱜᱮᱭᱟ ᱵᱟᱝᱠᱚ ᱵᱩᱡᱷᱟᱹᱣᱟ ᱡᱩᱫᱤ ᱵᱮᱱ ᱡᱟᱦᱟᱸ ᱪᱤᱠᱟᱹ ᱠᱚᱣᱟ ᱢᱟᱱᱮ ᱢᱟᱱᱮ ᱩᱞᱴᱟᱹ ᱯᱟᱞᱴᱟ ᱠᱟᱹᱢᱤ ᱠᱟᱛᱮᱜ ᱦᱟᱸᱱᱮ ᱫᱩᱲᱩᱵ ᱠᱚᱜ-ᱟ ᱟᱫᱚ ᱪᱮᱫ ᱫᱚᱢ ᱪᱤᱠᱟᱹᱭᱟ ᱪᱤᱠᱟᱹᱭ ᱵᱤᱱ᱾
ᱦᱳᱭ ᱦᱳᱭ᱾
ᱚᱱᱟ ᱠᱚ ᱟᱹᱰᱤᱜᱟᱱ ᱥᱚᱢᱚᱥᱥᱟ ᱟᱫᱚ ᱢᱟᱱᱮ ᱠᱟᱹᱴᱤᱡ ᱠᱷᱚᱱᱟᱜ ᱜᱮ ᱦᱚᱯᱚᱱ ᱠᱷᱚᱱᱟᱜ ᱜᱮ ᱢᱟᱱᱮ ᱚᱝᱠᱟ ᱜᱟᱭᱤᱰ ᱨᱮ ᱫᱚᱦᱚ ᱞᱮᱠᱚ ᱠᱷᱟᱡ ᱢᱚᱴᱟᱢᱩᱴᱤ ᱠᱚ ᱢᱟᱱᱮ ᱠᱚ ᱮᱸᱜ ᱢᱟᱱᱮ ᱠᱚ ᱵᱩᱡᱷᱟᱹᱣ ᱜᱮᱭᱟ ᱢᱟᱱᱮ ᱵᱟᱜᱟᱜ ᱜᱮᱭᱟ ᱠᱚ᱾ ᱠᱟᱨᱚᱱ ᱠᱟᱹᱴᱤᱡ ᱠᱷᱚᱱᱟᱜ ᱡᱩᱫᱤ ᱵᱮᱱ ᱥᱤᱠᱷᱟᱹᱣᱮᱭᱟ ᱥᱮ ᱩᱱᱤ ᱡᱟᱦᱟᱸ ᱜᱮ ᱥᱤᱠᱷᱟᱹᱣᱟ ᱚᱱᱟᱜᱮ ᱟᱵᱮᱱ ᱡᱟᱦᱟᱸ ᱜᱮᱵᱮᱱ ᱞᱟᱹᱭᱟ ᱚᱱᱟᱜᱮ ᱥᱤᱠᱷᱟᱹᱣᱟ ᱠᱟᱹᱴᱤᱡ ᱠᱷᱚᱱᱟᱜ ᱫᱚ᱾
ᱦᱳᱭ ᱦᱳᱭ ᱚᱱᱟ ᱛᱚ ᱦᱮᱸᱜᱮ᱾
ᱦᱩᱸ᱾ ᱡᱟᱨ ᱯᱷᱚᱞᱮ ᱚᱝᱠᱟ ᱫᱚ ᱵᱟᱭ ᱦᱩᱭ ᱫᱟᱲᱮᱭᱟᱜᱼᱟ ᱡᱩᱫᱤ ᱵᱮᱱ ᱢᱚᱱᱮᱭ ᱠᱷᱟᱡ ᱫᱚ᱾ ᱟᱫᱚ ᱱᱮᱛᱟᱨ ᱨᱮᱱ ᱟᱵᱚ ᱢᱟ ᱵᱟᱲᱟᱭ ᱜᱮᱵᱚᱱ ᱚᱝᱠᱟ ᱞᱮᱠᱟᱱ ᱚᱱᱟ ᱯᱚᱭᱥᱟ ᱫᱤᱠ ᱫᱤᱭᱮ ᱦᱚᱸ ᱚᱝᱠᱟ ᱞᱮᱠᱟᱱ ᱠᱮᱴᱮᱡ ᱫᱚ ᱵᱟᱹᱱᱩᱜ ᱠᱟᱫ ᱛᱟᱵᱚᱱᱟ, ᱥᱟᱱᱛᱟᱲ ᱦᱚᱲ ᱫᱚ ᱨᱮᱸᱜᱮᱡ ᱚᱨᱮᱡ ᱜᱮᱭᱟᱵᱚᱱ ᱟᱫᱚ ᱢᱟᱱᱮ ᱠᱟᱹᱣᱰᱤ ᱟᱹᱨᱤᱛᱮ ᱟᱰᱤ ᱵᱚᱱ ᱟᱱᱟᱴ ᱜᱮᱛᱮ ᱚᱝᱠᱟ ᱡᱩᱫᱤ ᱡᱟᱦᱟᱸᱭ ᱡᱩᱫᱤ ᱠᱟᱹᱢᱤ ᱠᱟᱛᱮ ᱟᱹᱥᱩᱞᱟᱭ ᱩᱱᱤ ᱫᱚ ᱜᱤᱫᱽᱨᱟᱹ ᱵᱟᱜᱟᱣᱮᱭᱟᱭ ᱥᱮ᱾ ᱦᱮᱸ ᱟᱡ ᱢᱟᱱᱮ ᱠᱟᱹᱢᱤ ᱠᱟᱛᱮ ᱟᱹᱜᱩᱭᱟᱭ᱾
ᱦᱮᱸ ᱛᱟᱣ ᱱᱮᱛᱟᱨ ᱫᱚ ᱛᱟᱣ ᱟᱹᱰᱤ ᱜᱟᱱ ᱜᱮ ᱢᱟᱱᱮ᱾ ᱩᱱᱟᱹᱜ ᱢᱟᱱᱮ ᱞᱟᱦᱟᱛᱮ ᱡᱮᱢᱚᱱ ᱠᱚ ᱛᱟᱦᱮᱸ ᱞᱮᱱᱟ ᱨᱟᱛ ᱱᱮᱛᱟᱨ ᱫᱚ᱾ ᱛᱟᱣ ᱟᱹᱰᱤ ᱠᱚ ᱤᱭᱟᱹ ᱦᱮᱡ ᱟᱠᱟᱱᱟ᱾
ᱦᱳᱭ ᱦᱳᱭ
ᱢᱟᱱᱮ ᱟᱰᱤ ᱵᱚᱱ ᱥᱟᱢᱴᱟᱣ ᱦᱮᱡ ᱟᱠᱟᱱᱟ ᱟᱵᱚᱱᱟᱜ ᱢᱟᱱᱮ ᱢᱟᱹᱱ᱾ ᱥᱚᱢᱢᱟᱱ ᱞᱟᱹᱜᱤᱫ ᱟᱵᱚ ᱵᱚᱱ ᱞᱟᱹᱲᱦᱟᱹᱭᱮᱫᱟ ᱚᱱᱟ ᱫᱚ᱾
ᱦᱩᱸ ᱦᱩᱸ
ᱦᱳᱭ
ᱞᱟᱦᱟᱛᱮ ᱞᱮᱠᱟ ᱩᱱᱟᱹᱜ ᱜᱟᱱ ᱫᱚ ᱵᱟᱹᱱᱩᱜ ᱠᱟᱜ ᱵᱚᱱᱟ ᱡᱩᱫᱤ ᱵᱚᱱ ᱢᱚᱱᱮ ᱠᱷᱟᱡ ᱫᱚ ᱦᱩᱭᱩᱜ ᱜᱮᱭᱟ᱾ ᱥᱟᱢᱴᱟᱣ ᱟᱨ ᱛᱷᱚᱲᱟ ᱟᱨ ᱡᱟᱹᱥᱛᱤ ᱧᱚᱜ ᱵᱚᱱ ᱥᱟᱢᱴᱟᱜ-ᱟ᱾
ᱦᱳᱭ ᱦᱳᱭ
ᱟᱨ ᱟᱵᱚᱣᱟᱜ ᱟᱯᱮ ᱥᱮᱱ ᱫᱚ ᱚᱱᱛᱮ ᱟᱵᱩᱣᱟᱜ ᱡᱟᱱᱟᱢ᱾ ᱢᱟᱲᱟᱝ ᱫᱚ ᱪᱮᱫ ᱞᱮᱠᱟ ᱯᱟᱥᱱᱟᱣ ᱠᱟᱱᱟ ᱵᱟ ᱜᱤᱫᱽᱨᱟᱹ ᱠᱚ ᱛᱤᱱᱟᱹᱜ ᱜᱟᱱ ᱠᱚ ᱯᱟᱲᱦᱟᱜ ᱠᱟᱱᱟ᱾
ᱫᱟᱲᱟᱱ ᱜᱮᱭᱟ ᱠᱚ ᱜᱤᱫᱽᱨᱟᱹ ᱠᱚᱫᱚ ᱟᱫᱚ᱾ ᱢᱟ ᱟᱞᱮ ᱟᱞᱮᱥᱮᱫ ᱦᱚᱸ ᱤᱥᱠᱩᱞ ᱫᱚ ᱵᱟᱹᱱᱩᱜ ᱟᱢ᱾ ᱚᱝᱠᱟ ᱢᱟᱱᱮ ᱚᱞᱪᱤᱠᱤ ᱢᱮᱱᱟᱜ-ᱟ ᱠᱚᱞᱮᱡᱽ ᱢᱮᱱᱟᱜ-ᱟ ᱟᱨᱠᱤ᱾
ᱤᱥᱠᱩᱞ ᱫᱚ ᱵᱟᱹᱱᱩᱜ-ᱟ ᱟᱯᱮ ᱥᱮᱫ ᱫᱚ᱾
ᱦᱳᱭ ᱟᱞᱮ ᱥᱮᱫ ᱫᱚ ᱢᱚᱴᱟᱢᱩᱴᱤ ᱵᱷᱟᱜᱤ ᱜᱮ ᱯᱟᱥᱱᱟᱣ ᱟᱠᱟᱱᱟ ᱵᱷᱟᱜᱮ ᱜᱮ᱾ ᱦᱮᱸ ᱯᱨᱟᱭᱢᱟᱨᱤ ᱞᱮᱵᱮᱞ ᱠᱷᱚᱱᱟᱜ ᱤᱥᱠᱩᱞ ᱠᱷᱚᱱᱟᱜ ᱠᱚᱞᱮᱡᱽ ᱠᱷᱚᱱᱟᱜ ᱤᱭᱩᱱᱤᱵᱷᱟᱨᱥᱤᱴᱤ ᱠᱷᱚᱱᱟᱜ᱾ ᱦᱮᱸ ᱯᱟᱲᱦᱟᱣ ᱪᱟᱞᱟᱜ ᱠᱟᱱᱟ ᱯᱟᱲᱦᱟᱜ ᱠᱟᱱᱟ ᱠᱩ ᱜᱤᱫᱽᱨᱟᱹ ᱠᱚᱦᱚᱸ ᱟᱹᱰᱤ ᱡᱟᱹᱥᱛᱤ ᱜᱮᱭᱟ ᱢᱚᱴᱟᱢᱩᱴᱤ ᱫᱚ᱾
ᱦᱩᱸ ᱯᱟᱲᱦᱟᱣ ᱫᱚᱠᱚ ᱯᱟᱲᱦᱟᱜ᱾ ᱠᱟᱱ ᱜᱮᱭᱟ ᱱᱤᱛᱚᱜ ᱫᱚ ᱟᱫᱚ ᱞᱟᱦᱟᱛᱮ ᱡᱮᱢᱚᱱ ᱱᱤᱛᱚᱜ ᱫᱚ ᱚᱞ ᱪᱤᱠᱤᱠᱚ ᱮᱴᱟᱜ ᱯᱟᱲᱦᱟᱣ ᱟᱠᱟᱫ ᱥᱟᱛ᱾ ᱛᱮ ᱚᱞᱪᱤᱠᱤ ᱦᱚᱸᱠᱚ ᱦᱟᱛᱟᱣ ᱛᱟᱲᱟᱭᱮᱫᱟ᱾
ᱛᱟᱯᱚᱨᱮ ᱟᱞᱮ ᱥᱮᱫ ᱫᱚ ᱯᱩᱨᱟᱹ ᱢᱤᱰᱤᱭᱟᱢ ᱞᱮᱠᱟᱛᱮ ᱢᱮᱱᱟᱜ ᱠᱟᱫᱟ ᱚᱞᱪᱤᱠᱤ ᱢᱤᱰᱤᱭᱟᱢ ᱞᱮᱠᱟᱛᱮ᱾ ᱦᱮᱸ ᱡᱚᱛᱚ ᱠᱤᱪᱷᱩ ᱜᱮ ᱚᱞᱪᱤᱠᱤ ᱛᱮᱜᱮ ᱯᱟᱲᱦᱟᱜ ᱦᱩᱭᱩᱜ ᱠᱟᱱᱟ᱾
ᱚ ᱟᱞᱮ ᱥᱮᱡ ᱢᱟ ᱵᱟᱹᱱᱩᱜ-ᱟ ᱚᱝᱠᱟᱱᱟᱜ ᱫᱚ᱾
ᱦᱩᱸ ᱟᱫᱚ ᱧᱮᱞ ᱵᱮᱱ ᱚᱱᱠᱟ ᱞᱮᱠᱟᱛᱮ ᱞᱟᱦᱟ ᱠᱷᱚᱱᱟᱜ ᱦᱚᱸ ᱵᱟᱝ ᱛᱟᱦᱮᱸ ᱠᱟᱱ ᱛᱟᱵᱚᱱᱟ ᱚᱱᱠᱟ ᱞᱮᱠᱟ ᱵᱟᱝ ᱠᱚ ᱯᱟᱲᱦᱟᱜ ᱠᱟᱱ᱾ ᱱᱚᱜᱼᱚᱭ ᱛᱚ ᱢᱟᱱᱮ ᱠᱚᱭᱮᱠ ᱵᱚᱪᱷᱚᱨ ᱦᱩᱭ ᱠᱟᱱᱟ ᱯᱟᱲᱦᱟᱜ ᱠᱟᱱᱟ ᱟᱫᱚ ᱟᱥᱛᱮ ᱟᱥᱛᱮ ᱛᱮ ᱚᱱᱠᱟ᱾ ᱫᱤᱱ ᱫᱤᱱᱛᱮ ᱦᱚᱭ ᱤᱫᱤᱜᱼᱟ ᱴᱟᱴᱠᱟ ᱛᱚ ᱟᱵᱟᱨ ᱵᱟᱝ ᱦᱩᱭᱩᱜᱼᱟ᱾
ᱦᱮᱸ ᱟᱨ ᱦᱩᱭ ᱨᱮᱱᱟᱜ ᱜᱮᱵᱚᱱ ᱪᱮᱥᱴᱟᱭᱟ ᱡᱟᱛᱮ ᱟᱨᱦᱚᱸ ᱞᱟᱦᱟ ᱞᱟᱦᱟ᱾ ᱟᱨᱦᱚᱸ ᱜᱮ ᱡᱮᱛᱮ ᱵᱚᱱ ᱩᱱᱚᱛᱤ ᱫᱟᱲᱮᱭᱟᱜ ᱢᱟ ᱟᱨᱦᱚᱸ ᱤᱥᱠᱩᱞ ᱠᱚ ᱢᱤᱫ ᱤᱥᱠᱩᱞ ᱠᱚ᱾ ᱢᱟᱨᱟᱝ ᱪᱷᱚᱴᱚ ᱡᱷᱚᱛᱚ ᱜᱤᱫᱽᱨᱟᱹ ᱠᱚ ᱢᱟᱨᱟᱝ ᱜᱤᱫᱽᱨᱟᱹ ᱠᱚ ᱡᱷᱚᱛᱚ ᱦᱚᱲ ᱞᱟᱹᱜᱤᱫ᱾ ᱜᱮ ᱡᱟᱛᱮ ᱦᱳᱭᱳᱜ ᱢᱟ ᱤᱥᱠᱩᱞ ᱠᱚ᱾
ᱦᱳᱭ ᱦᱳᱭ ᱦᱳᱭ
ᱴᱟᱭᱤᱢ ᱡᱟᱹᱱᱤᱡ ᱦᱮᱡ ᱥᱮᱴᱮᱨ ᱜᱚᱜ ᱟᱠᱟᱱ ᱛᱟᱞᱟᱝᱼᱟ᱾
ᱦᱳᱭ ᱦᱳᱭ ᱦᱳᱭ ᱥᱮᱴᱮᱨ ᱮᱱᱟ ᱟᱨ ᱚᱱᱠᱟ ᱚᱠᱛᱚ ᱠᱚ ᱧᱟᱢ ᱞᱮᱠᱷᱟᱱ ᱨᱚᱯᱚᱲᱚᱜ ᱦᱩᱭᱩᱜᱼᱟ᱾
ᱦᱳᱭ ᱦᱳᱭ ᱴᱷᱤᱠᱜᱮᱭᱟ ᱢᱟ ᱛᱟᱦᱚᱞᱮ ᱛᱮᱦᱮᱧ ᱫᱚ ᱱᱚᱝᱠᱟ ᱜᱮ᱾
ᱦᱩᱸ